ᱟᱸᱡᱚᱢᱚᱜ ᱠᱟᱱᱟ
ᱦᱩᱸ ᱨᱚᱲ ᱟᱸᱡᱚᱢᱚᱜ ᱠᱟᱱᱟ
ᱦᱮᱸ
ᱟᱨ ᱱᱚᱜᱼᱚᱭ ᱡᱚᱢᱟᱜ ᱤᱫᱤ ᱠᱟᱛᱮᱜ ᱞᱟᱝ ᱜᱟᱞᱢᱟᱨᱟᱣᱮᱫ ᱛᱟᱦᱮᱸᱱᱟ ᱦᱮᱸ ᱥᱮ ᱦᱚᱲᱢᱚ ᱱᱟᱯᱟᱭ ᱛᱟᱦᱮᱸ ᱤᱫᱤ ᱠᱟᱛᱮ ᱟᱨ ᱧᱮᱞᱟᱵᱚᱱ ᱡᱮ ᱦᱚᱸᱜᱼᱚᱭ ᱟᱵᱚ ᱡᱚᱢᱟᱜ ᱠᱚᱨᱮ ᱵᱟᱹᱲᱛᱤ ᱦᱚᱸᱜᱼᱚᱭ ᱢᱟᱱᱮ ᱦᱚᱸᱜ-ᱚᱭ ᱨᱚᱝ ᱠᱚ ᱢᱮᱥᱟᱣᱟᱜ ᱠᱟᱱᱟ ᱟᱫᱚ ᱱᱚᱜ-ᱚᱱᱟ ᱨᱚᱝ ᱦᱚᱸ ᱛᱚ ᱟᱵᱚᱣᱟᱜ ᱞᱟᱡ ᱞᱟᱹᱜᱤᱫ ᱵᱷᱟᱹᱜᱤ ᱡᱤᱱᱤᱥ ᱫᱚ ᱵᱟᱝ ᱠᱟᱱᱟ ᱦᱮᱸᱥᱮ
ᱦᱮᱸ
ᱟᱨ ᱡᱟᱦᱟᱸ ᱯᱮᱠᱮᱴ ᱨᱮ ᱛᱮᱭᱟᱨᱚᱜ ᱠᱟᱱ ᱡᱚᱢᱟᱜ ᱠᱚ ᱧᱮᱞ ᱟᱵᱚᱱ ᱱᱚᱣᱟ ᱠᱚᱫᱚ ᱟᱹᱰᱤ ᱟᱭᱢᱟ ᱫᱤᱱ ᱛᱟᱦᱮᱱ ᱠᱟᱱᱟ ᱟᱨ ᱯᱮᱠᱮᱴ ᱨᱮ ᱢᱮᱱᱠᱷᱟᱱ ᱟᱵᱚ ᱢᱟᱱᱮ ᱡᱟᱹᱥᱛᱤ ᱠᱟᱭᱛᱮ ᱧᱮᱞ ᱟᱠᱟᱫᱟ ᱵᱚᱱ ᱡᱮ ᱦᱚᱸᱜ-ᱚᱭ ᱡᱟᱦᱟᱸ ᱯᱞᱟᱥᱴᱤᱠ ᱡᱟᱦᱟᱸ ᱠᱚ ᱞᱟᱹᱭᱮᱫ ᱫᱚ ᱚᱱᱟ ᱡᱤᱱᱤᱥ ᱜᱮ ᱵᱟᱝ ᱵᱷᱟᱜᱮᱭᱟ ᱟᱫᱚ ᱡᱩᱫᱤ ᱯᱞᱟᱥᱴᱤᱠ ᱨᱮ ᱡᱟᱦᱟᱱᱟᱜ ᱡᱚᱢᱟᱜ ᱛᱟᱦᱮᱱᱟ ᱟᱫᱚ ᱚᱱᱟ ᱫᱚ ᱢᱟᱱᱮ ᱵᱟᱝ ᱵᱷᱟᱜᱮᱭᱟ ᱟᱨᱠᱤ ᱟᱵᱚᱣᱟᱜ ᱦᱚᱲᱢᱚ ᱞᱟᱹᱜᱤᱫ ᱛᱮ ᱢᱮᱱᱠᱷᱟᱱ ᱟᱵᱚ ᱚᱱᱟ ᱠᱚᱦᱚᱸ ᱵᱚᱱ ᱡᱚᱢ ᱮᱫᱟ ᱟᱫᱚ ᱱᱚᱣᱟ ᱠᱚᱫᱚ ᱠᱤᱱᱛᱩ ᱤᱧᱫᱩᱧ ᱢᱮᱱᱟ ᱡᱚᱢ ᱫᱚ ᱞᱟᱹᱠᱛᱤ ᱵᱟᱝ ᱠᱟᱱ ᱛᱟᱵᱳᱱᱟ ᱢᱮᱱᱠᱷᱟᱱ ᱡᱚᱢ ᱫᱟᱵᱚᱱ ᱟᱫᱚ ᱚᱱᱟ ᱠᱚ ᱠᱷᱟᱹᱛᱤᱨ ᱛᱮᱦᱚᱸ ᱦᱚᱸᱜ-ᱚᱭ ᱛᱮᱦᱮᱧ ᱜᱟᱯᱟ ᱨᱮᱱ ᱢᱟᱹᱱᱢᱤ ᱠᱚᱵᱚᱱ ᱧᱮᱞ ᱮᱫᱟ ᱟᱹᱰᱤ ᱛᱟᱲᱟ ᱛᱟᱲᱤ ᱟᱭᱢᱟ ᱨᱳᱜᱽ ᱟᱡᱟᱨ ᱨᱮᱠᱚ ᱯᱟᱲᱟᱜ ᱠᱟᱱᱟ ᱚᱱᱟ ᱥᱟᱶ ᱥᱟᱶᱛᱮ ᱧᱮᱞᱟᱵᱚᱱ ᱵᱮᱥᱤ ᱫᱤᱱ ᱦᱚᱸ ᱵᱟᱝ ᱠᱚ ᱵᱟᱧᱪᱟᱜ ᱠᱟᱱᱟ ᱟᱨᱠᱤ ᱱᱚᱜ ᱚᱭ ᱟᱵᱚ ᱞᱮᱠᱟ ᱥᱮ ᱢᱟᱱᱮ ᱠᱚᱢ ᱩᱢᱮᱨ ᱨᱮᱜᱮ ᱠᱚ ᱜᱩᱡᱩᱜ ᱠᱟᱱᱟ
ᱦᱮᱸ ᱢᱟᱱᱮ ᱢᱤᱫ ᱠᱟᱛᱷᱟ ᱛᱮ ᱞᱟᱹᱭ ᱞᱮᱠᱷᱟᱱ ᱡᱟᱦᱟᱸ ᱯᱮᱠᱮᱴ ᱡᱟᱹᱛᱤᱭᱚ ᱡᱚᱢᱟᱜ ᱫᱚ ᱵᱟᱝᱵᱚᱱ ᱡᱚᱢ ᱞᱮᱠᱷᱟᱱ ᱜᱮ ᱱᱟᱯᱟᱭᱚᱜ-ᱟ ᱪᱮᱫᱟᱜ ᱥᱮ ᱚᱱᱟ ᱯᱮᱜᱮᱞ ᱡᱟᱹᱛᱤᱭᱚ ᱫᱚ ᱟᱹᱰᱤ ᱫᱤᱱ ᱡᱚᱠᱷᱚᱱ ᱜᱮ ᱛᱟᱦᱮᱱ ᱠᱟᱱᱟ ᱚᱸᱰᱮ ᱚᱱᱠᱟᱱ ᱢᱤᱫᱴᱟᱝ ᱡᱤᱱᱤᱥ ᱠᱚ ᱠᱚ ᱢᱮᱥᱟᱣᱟᱜ ᱠᱟᱱᱟ ᱡᱟᱦᱟᱸ ᱛᱟᱞᱟ ᱛᱮᱫᱚ ᱟᱹᱰᱤ ᱫᱤᱱ ᱛᱟᱦᱮᱱ ᱢᱟ
ᱦᱮᱸ
ᱟᱫᱚ ᱟᱹᱰᱤ ᱫᱤᱱ ᱛᱟᱦᱮ ᱞᱮᱠᱷᱟᱱ ᱜᱮ ᱚᱱᱟ ᱫᱚ ᱡᱤᱱᱤᱥᱴᱟᱜ ᱵᱟᱹᱲᱤᱡᱚᱜ ᱠᱟᱱᱟ᱾ ᱟᱵᱚ ᱵᱚᱱ ᱪᱮᱥᱴᱟᱭ ᱢᱟ ᱡᱟᱛᱮ ᱴᱟᱴᱠᱟ ᱡᱤᱱᱤᱥ ᱡᱚᱢ ᱡᱟᱦᱟᱸ ᱫᱚ ᱟᱹᱰᱤ ᱫᱤᱱ ᱫᱚᱦᱚ ᱵᱟᱹᱱᱩᱜᱼᱟ ᱚᱱᱠᱟᱱ ᱡᱤᱱᱤᱥ ᱵᱚᱱ ᱫᱚᱦᱚ ᱞᱮᱠᱷᱟᱱ ᱱᱟᱯᱟᱭᱚᱜᱼᱟ। ᱟᱫᱚ ᱚ ᱠᱷᱟᱱ ᱱᱚᱣᱟ ᱡᱚᱢᱟᱜ ᱠᱚᱨᱮᱱᱟᱜ ᱞᱟᱝ ᱜᱚᱞᱯᱷᱚ ᱮᱫ ᱠᱟᱱ ᱛᱟᱦᱟᱞᱮ ᱟᱛᱩ ᱯᱟᱲᱟᱨᱮ ᱱᱮᱛᱟᱨ ᱧᱮᱞᱚᱜ ᱠᱟᱱᱟᱼᱼ ᱡᱟᱦᱟᱸ ᱪᱟᱥᱵᱟᱥ ᱠᱚᱨᱮᱫ ᱟᱵᱚ ᱵᱟᱹᱲᱛᱤᱻ ᱡᱩᱫᱤ ᱦᱩᱲᱩ ᱪᱟᱥ ᱨᱮᱱᱟᱜ ᱠᱟᱛᱷᱟᱧ ᱞᱟᱹᱭᱟ। ᱩᱸ ᱵᱟᱹᱲᱛᱤ ᱥᱟᱨ ᱠᱚᱠᱚ ᱞᱟᱜᱟᱣᱟᱜ ᱠᱟᱱᱟ ᱤᱸ ᱟᱹᱰᱤ ᱵᱤᱫᱮᱥᱤ ᱥᱟᱨ ᱥᱮ ᱵᱟᱭᱨᱮ ᱠᱷᱚᱱ ᱨᱟᱥᱟᱭᱚᱱᱤᱠ ᱥᱟᱨ ᱠᱚ ᱵᱤᱥ ᱠᱚ ᱟᱫᱚ ᱯᱟᱹᱦᱤᱞ ᱦᱚᱸ ᱠᱤ ᱱᱚᱝᱠᱟ ᱠᱚ ᱢᱮᱥᱟᱦᱟᱜ ᱠᱟᱱ ᱛᱷᱤᱜ-ᱟ ᱟᱢᱟᱜ ᱚᱱᱟ ᱵᱟᱨᱮᱛᱮ ᱪᱮᱫ ᱢᱚᱱᱮ ᱞᱟᱹᱭᱟᱭ?
ᱦᱮᱸ ᱟᱸ ᱯᱟᱹᱦᱤᱞ ᱡᱟᱦᱟᱸ ᱞᱮᱠᱟ ᱢᱟᱱᱮ ᱟᱸ ᱦᱩᱸ ᱜᱚᱞᱯᱚ ᱠᱚᱠᱚ ᱢᱮᱱᱟ ᱢᱮᱱ ᱛᱟᱦᱮᱸᱱᱟᱠᱚ ᱡᱮ ᱦᱚᱸ ᱵᱟᱹᱲᱛᱤ ᱠᱟᱭᱛᱮ ᱦᱩᱲᱩ ᱪᱟᱥ ᱢᱟᱱᱮ ᱦᱩᱭᱩᱜ ᱛᱟᱦᱮᱸᱫ ᱨᱮᱦᱚᱸ ᱩᱱ ᱚᱠᱛᱚ ᱨᱮ ᱡᱟᱦᱟᱸ ᱥᱟᱨ ᱞᱮᱠᱟᱛᱮ ᱠᱟᱹᱢᱤ ᱛᱟᱦᱮᱸᱫ ᱚᱱᱟ ᱫᱚᱠᱚ ᱢᱮᱱᱟ ᱜᱩᱨᱤᱡ ᱛᱟᱦᱮᱸ ᱠᱟᱱᱟ। ᱜᱩᱨᱤᱡ ᱠᱮ ᱢᱮᱱᱟ ᱠᱚ ᱡᱷᱚᱛᱚ ᱞᱮᱠᱟᱱᱟᱜ ᱢᱟᱱᱮ ᱟ ᱢᱟᱱᱮ ᱠᱟᱹᱢᱤ ᱛᱟᱦᱮᱸ ᱱᱟᱭ ᱦᱩᱲᱩ ᱫᱟᱨᱮ ᱠᱚ। ᱥᱮᱬᱟ ᱥᱟᱶ ᱥᱟᱶᱛᱮ ᱦᱩᱲᱩ ᱨᱮᱱᱟᱜ ᱢᱟᱱᱮ ᱵᱷᱟᱹᱜᱤ ᱦᱩᱲᱩ ᱦᱩᱭᱩᱜᱳ ᱢᱟ ᱚᱱᱟ ᱞᱟᱹᱜᱤᱫ ᱛᱮ। ᱟᱨ ᱧᱮᱞ ᱟᱵᱚᱱ ᱡᱮ ᱦᱳᱲᱳ ᱦᱚᱸ ᱩᱱ ᱚᱠᱛᱚ ᱨᱮ ᱱᱟᱯᱟᱭ ᱜᱮ ᱦᱩᱭᱩᱜ ᱠᱟᱱ ᱛᱟᱦᱮᱱᱟ। ᱛᱮᱦᱤᱧ ᱜᱟᱯᱟ ᱡᱮᱢᱚᱱ ᱪᱮᱫ ᱞᱮᱠᱟ ᱛᱤᱡᱩ ᱠᱚᱠᱚ ᱡᱚᱢ ᱫᱟ ᱦᱩᱲᱩ ᱠᱚᱨᱮ। ᱮᱸ ᱞᱟᱦᱟ ᱛᱮᱫᱚ ᱚᱱᱟ ᱠᱚ ᱪᱮᱫ ᱦᱚᱸ ᱵᱟᱝ ᱛᱟᱦᱮᱸ ᱠᱟᱱᱟ ᱚᱱᱠᱟ ᱦᱩᱲᱩ ᱨᱮ ᱛᱤᱡᱩ ᱦᱚᱸ ᱵᱟᱝᱠᱚ ᱞᱟᱜᱟᱜ ᱠᱟᱱ ᱛᱟᱦᱮᱱᱟ। ᱟᱨ ᱚᱱᱟ ᱠᱚ ᱡᱚᱢ ᱠᱟᱛᱮᱜ ᱢᱟᱹᱱᱢᱤ ᱟᱹᱰᱤ ᱫᱤᱱ ᱵᱟᱧᱪᱟᱣ ᱠᱚ ᱛᱟᱦᱮᱱ। ᱠᱟᱱ ᱛᱟᱦᱮᱸᱫ ᱟᱨ ᱛᱮᱦᱮᱧ ᱜᱟᱯᱟ ᱵᱚᱱ ᱧᱮᱞᱟ ᱦᱚᱸᱜ ᱚᱭ ᱡᱮ ᱦᱩᱲᱩ ᱨᱮ ᱱᱩᱱᱟᱹᱜ ᱠᱤᱪᱷᱩ ᱨᱟᱱ ᱢᱩᱨᱜᱟᱹᱱ ᱠᱚ ᱮᱢᱟᱜ ᱠᱟᱱᱟ᱾ ᱚᱱᱟ ᱥᱟᱶ ᱥᱟᱶᱛᱮ ᱧᱮᱞ ᱟᱵᱚᱱ ᱛᱤᱡᱩ ᱠᱚᱦᱚᱸ ᱠᱚ ᱵᱟᱹᱲᱛᱤ ᱟᱠᱟᱱᱟ᱾ ᱟᱨ ᱱᱚᱜ ᱱᱟ ᱡᱮ ᱥᱟᱶ ᱨᱟᱱ ᱨᱮᱱᱟᱜ ᱡᱚᱢᱟᱜ ᱟᱵᱚ ᱵᱚᱱ ᱡᱚᱢ ᱫᱟ ᱟᱨ ᱱᱚᱶᱟ ᱠᱷᱟᱹᱛᱤᱨ ᱛᱮ ᱢᱟᱹᱱᱢᱤ ᱠᱚᱦᱚᱸ ᱟᱨᱠᱤ ᱵᱟᱹᱲᱤᱡ ᱚᱨᱥᱚᱝ ᱦᱚᱸ ᱯᱟᱲᱟᱜ ᱠᱟᱱ ᱛᱟᱠᱚᱣᱟ᱾ ᱦᱚᱲᱢᱚ ᱞᱟᱹᱜᱤᱫ ᱛᱮ ᱟᱨᱠᱤ। ᱟᱠᱚ ᱨᱳᱜ ᱟᱡᱟᱨ ᱨᱮᱠᱚ ᱯᱟᱲᱟᱜ ᱠᱟᱱᱟ ᱟᱹᱰᱤ ᱟᱸ ᱠᱚᱢ ᱩᱢᱮᱨ ᱠᱚᱨᱮ ᱜᱮ।
ᱦᱮᱸ ᱠᱟᱨᱚᱱ ᱪᱮᱫᱟᱜ ᱥᱮ ᱡᱟᱦᱟᱸ ᱦᱩᱲᱩ ᱪᱟᱥ ᱠᱟᱨᱚᱱ ᱯᱟᱹᱦᱤᱞ ᱧᱮᱞ ᱦᱩᱭ ᱠᱟᱱᱟ ᱮᱸᱻ ᱤᱧᱟᱹᱜ ᱠᱟᱹᱴᱤᱡ ᱱᱟᱥᱮ ᱩᱭᱦᱟᱹᱨ ᱢᱮᱱᱟᱜ ᱛᱤᱧᱟᱹ᱾ ᱚᱱᱟ ᱚᱠᱛᱚ ᱦᱩᱲᱩ ᱠᱷᱮᱛ ᱨᱮ ᱱᱟᱯᱟᱭ ᱵᱟᱝ ᱠᱚ ᱦᱩᱭ ᱠᱚᱜ ᱨᱮᱦᱚᱸ᱾ ᱡᱟᱦᱟᱸ ᱜᱩᱨᱤᱡ ᱠᱚᱛᱮ, ᱠᱤᱱᱛᱩ ᱡᱟᱦᱟᱸ ᱦᱩᱲᱩ ᱦᱩᱭ ᱠᱚᱜᱼᱟ ᱟᱹᱰᱤ ᱱᱟᱯᱟᱭ ᱦᱩᱲᱩ। ᱟᱨ ᱱᱚᱣᱟ ᱫᱚ ᱟᱹᱰᱤ ᱵᱷᱤᱴᱟᱢᱤᱱ ᱡᱩᱠᱛᱚ ᱦᱩᱲᱩ ᱦᱩᱭ ᱠᱚᱜᱼᱟ। ᱪᱮᱫᱟᱜ ᱥᱮ ᱚᱸᱰᱮ ᱫᱚ ᱚᱸᱻ ᱡᱟᱦᱟᱸᱢ ᱞᱟᱹᱭ ᱠᱮᱫ ᱫᱤ ᱜᱩᱨᱤᱡ ᱥᱮ ᱰᱟᱹᱝᱨᱤ ᱤᱡ ᱡᱟᱦᱟᱸ ᱚᱱᱟ ᱛᱟᱞᱟ ᱛᱮᱠᱚ ᱱᱚᱣᱟ ᱥᱟᱨ ᱠᱚ ᱵᱮᱵᱚᱦᱟᱨ ᱠᱮ ᱥᱟᱶᱛᱮ ᱱᱤᱢ ᱥᱟᱠᱟᱢ ᱠᱚ ᱡᱟᱛᱮ ᱛᱤᱡᱩ ᱠᱚ ᱟᱞᱚᱪ ᱠᱚ ᱡᱚᱢ ᱢᱟ। ᱟᱨ ᱵᱤᱥ ᱠᱚᱫᱚ ᱚᱱᱠᱟᱱᱟᱜ ᱫᱚ ᱵᱟᱠᱚ ᱞᱟᱜᱟᱣ ᱠᱮᱭᱟ।
ᱦᱮᱸ
ᱟᱨ ᱚᱱᱟ ᱠᱚᱛᱮᱠ ᱡᱟᱦᱟᱸ ᱚᱠᱛᱚ ᱵᱟᱹᱭ ᱵᱟᱹᱭᱛᱮ ᱡᱚᱠᱷᱚᱱ ᱵᱤᱥ ᱠᱚ ᱮᱢ ᱠᱚ ᱥᱩᱨᱩ ᱠᱟᱫᱟ ᱡᱟᱦᱟᱸ ᱠᱚᱠᱚ ᱟᱹᱠᱷᱨᱤᱧᱟᱠᱚ ᱚᱱᱟ ᱠᱚ ᱦᱩᱲᱩ ᱠᱚᱨᱮᱫ ᱫᱚ ᱵᱤᱥ ᱠᱚᱠᱚ ᱮᱢ ᱠᱮᱭᱟ। ᱠᱤᱱᱛᱩ ᱼᱼ ᱡᱟᱦᱟᱸ ᱠᱚ ᱚᱲᱟᱜ ᱨᱮᱱᱟᱜ ᱠᱚ ᱡᱚᱢ ᱞᱟᱹᱜᱤᱫ ᱦᱩᱲᱩ ᱠᱚ ᱪᱟᱥ ᱟᱠᱟᱫᱟ᱾ ᱚᱱᱟ ᱦᱩᱲᱩ ᱨᱮᱫᱚ ᱼᱼ ᱵᱤ ᱮᱢ ᱠᱤ
ᱠᱚ
ᱚᱱᱟ ᱠᱚ ᱛᱟᱦᱟᱞᱮ ᱡᱚᱢ ᱛᱟᱞᱟᱛᱮ ᱪᱤᱠᱟᱹᱜ ᱠᱟᱱᱟ? ᱚᱲᱟᱜ ᱨᱮᱱ ᱡᱟᱦᱟᱸᱭ ᱜᱮᱠᱚ ᱡᱚᱢ ᱚᱱᱟ ᱨᱮᱱᱟᱜ ᱫᱚ ᱮᱠᱵᱟᱨᱮ ᱱᱤ ᱯᱷᱩᱴ ᱫᱟᱲᱮ ᱠᱚ ᱧᱟᱢᱟ ᱱᱚᱣᱟ ᱪᱟᱣᱞᱮ ᱡᱚᱢ ᱞᱮᱠᱷᱟᱱ᱾ ᱟᱨ ᱠᱳᱱᱳ ᱱᱚᱝᱠᱟᱱ ᱵᱟᱹᱲᱤᱡ ᱚᱨᱥᱚᱝᱠᱚ ᱥᱮ ᱰᱟᱹᱲᱤᱡ
ᱦᱮᱸ ᱟᱨᱦᱚᱸ ᱵᱚᱱ ᱧᱮᱞᱟ ᱡᱮ ᱦᱮᱸᱥᱮ ᱡᱟᱦᱟᱸ ᱟᱲᱮ ᱠᱚᱨᱮ ᱡᱟᱦᱟᱸ ᱜᱷᱟᱥ ᱠᱚ ᱜᱚᱡ ᱞᱟᱹᱜᱤᱫ ᱡᱟᱦᱟᱸ ᱵᱤᱥ ᱠᱚᱠᱚ ᱮᱢᱟᱜ ᱠᱟᱱᱟ ᱟᱨᱠᱤ ᱚᱱᱟ ᱠᱚ ᱠᱷᱟᱹᱛᱤᱨ ᱛᱮ ᱧᱮᱞ ᱟᱵᱚᱱ ᱡᱮ ᱛᱮᱦᱮᱧ ᱜᱟᱯᱟ ᱞᱟᱦᱟ ᱛᱮᱢᱟ ᱟᱹᱰᱤ ᱢᱟᱨᱟᱝ ᱢᱟᱨᱟᱝ ᱟᱲᱮ ᱠᱚ ᱛᱟᱦᱮᱸ ᱠᱟᱱᱟ ᱢᱮᱱᱠᱷᱟᱟᱱ ᱛᱮᱦᱤᱧ ᱜᱟᱯᱟ ᱵᱚᱱ ᱧᱮᱞ ᱚᱱᱟ ᱟᱲᱮ ᱠᱚᱨᱮᱱᱟᱜ ᱠᱳᱱᱚ ᱫᱟᱲᱮ ᱜᱮ ᱵᱟᱹᱱᱩᱜᱼᱟ ᱡᱳᱨᱛᱮ ᱫᱟᱜ ᱦᱮᱡ ᱞᱮᱱᱠᱷᱟᱡ ᱧᱮᱞ ᱫᱟᱵᱚᱱ ᱚᱱᱟ ᱟᱲᱮ ᱠᱚᱫᱚ ᱫᱷᱟᱥᱟᱣ ᱪᱟᱞᱟᱜ ᱠᱟᱱᱟ ᱟᱨᱠᱤ ᱟᱫᱚ ᱦᱚᱜ ᱚᱭ ᱡᱮ ᱡᱟᱦᱟᱸ ᱢᱤᱫᱴᱤᱡ ᱜᱷᱟᱥᱟᱜ ᱡᱟᱦᱟᱸ ᱦᱟᱥᱟ ᱥᱟᱵ ᱨᱮᱱᱟᱜ ᱫᱟᱲᱮ ᱱᱚᱶᱟ ᱫᱚ ᱡᱚᱛᱚ ᱟᱵᱚᱛᱵᱚᱱ ᱵᱟᱹᱲᱤᱡ ᱮᱫᱟ ᱚᱱᱟ ᱥᱟᱨ ᱠᱚ ᱮᱢ ᱠᱟᱛᱮ ᱛᱮ ᱡᱮ ᱚᱱᱟ ᱜᱷᱟᱥ ᱵᱚᱱ ᱜᱚᱡ ᱮᱫᱟ ᱚᱱᱟ ᱜᱷᱟᱥ ᱜᱚᱡ ᱞᱮᱱᱠᱷᱟᱡ ᱚᱸᱰᱮᱱᱟᱜ ᱡᱟᱦᱟᱸ ᱦᱟᱥᱟ ᱥᱟᱵ ᱨᱮᱱᱟᱜ ᱫᱟᱲᱮ ᱚᱱᱟ ᱫᱟᱲᱮ ᱦᱚᱸ ᱠᱚᱢ ᱪᱟᱵᱟᱜ ᱠᱟᱱᱟ ᱟᱨᱠᱤ ᱟᱨ ᱚᱱᱟ ᱠᱷᱟᱹᱛᱤᱨ ᱛᱮᱵᱚᱱ ᱧᱮᱞᱟ ᱱᱚᱜᱼᱚᱭ ᱡᱮ ᱢᱟᱨᱟᱝ ᱢᱟᱨᱟᱝ ᱟᱲᱮ ᱠᱚ᱾ ᱦᱚᱜᱼ ᱚᱱᱟ ᱠᱚ ᱟᱲᱮ ᱨᱮᱱᱟᱜ ᱢᱟᱱᱮ ᱼᱼ ᱩᱱᱟᱹᱜ ᱛᱮᱦᱮᱤᱧ ᱜᱟᱯᱟ ᱫᱚ ᱩᱱᱟᱹᱜ ᱢᱟᱱᱮ ᱵᱟᱝ ᱧᱮᱞᱚᱜ ᱠᱟᱱᱟ ᱟᱨᱠᱤ ᱚᱱᱟ ᱟᱲᱮ ᱠᱚ ᱱᱤᱛᱚᱜ ᱞᱟᱦᱟ ᱛᱮᱫᱚ ᱵᱚᱱ ᱧᱮᱞᱟ ᱡᱷᱚᱛᱚ ᱠᱷᱮᱛ ᱨᱮᱜᱮ ᱟᱨᱠᱤ ᱢᱟᱨᱟᱝ ᱢᱟᱨᱟᱝ ᱧᱚᱜ ᱟᱲᱮ ᱠᱚ ᱛᱟᱦᱮᱸ ᱠᱟᱱᱟ ᱟᱨ ᱚᱱᱟ ᱠᱚᱫᱚ ᱟᱹᱰᱤ ᱠᱮᱴᱮᱡ ᱛᱟᱦᱮᱸ ᱠᱟᱱᱟ ᱫᱟᱜ ᱠᱚ ᱦᱤᱡᱩᱜ ᱨᱮᱦᱚᱸ ᱠᱷᱮᱛ ᱠᱷᱮᱛ ᱛᱮᱜᱮ ᱫᱟᱜ ᱠᱚ ᱩᱛᱩ ᱪᱟᱞᱟᱜ ᱛᱟᱦᱮᱸᱦᱱᱟ ᱟᱲᱮ ᱠᱚᱛᱮ ᱫᱚ ᱵᱟᱝ ᱟᱨ ᱛᱮᱤᱦᱤᱧ ᱜᱟᱯᱟ ᱵᱚᱱ ᱧᱮᱞᱟ ᱟᱲᱮ ᱠᱚ ᱡᱚᱛᱚ ᱨᱟᱹᱯᱩᱫ ᱪᱟᱞᱟᱜ ᱠᱟᱱᱟ ᱟᱨ ᱫᱟᱜ ᱠᱚᱦᱚᱸ ᱜᱚᱴᱟ ᱢᱟᱱᱮ ᱯᱮᱨᱮᱡ ᱪᱟᱞᱟᱜ ᱠᱟᱱᱟ ᱟᱨᱠᱤ
ᱦᱮᱸ
ᱱᱚᱜ ᱚᱭ ᱫᱟᱨᱮ ᱠᱚ ᱵᱟᱝ ᱛᱟᱦᱮᱸ ᱞᱮᱱᱠᱷᱟᱱᱡ ᱧᱮᱞ ᱟᱵᱚᱱ ᱡᱮᱱᱚ-ᱚᱭ ᱵᱚᱱᱱᱟ ᱡᱟᱦᱟᱸ ᱦᱩᱭᱩᱜ ᱠᱟᱱᱟ ᱚᱱᱟ ᱠᱷᱮᱛᱨᱚ ᱨᱮᱦᱚᱸ ᱧᱮᱞᱟᱵᱚᱱ ᱫᱟᱨᱮ ᱡᱩᱚᱫᱤ ᱛᱟᱦᱮᱱᱟ ᱡᱟᱦᱟᱸᱨᱮ ᱧᱮᱞᱟᱵᱚᱱ ᱟᱹᱰᱤ ᱟᱭᱢᱟ ᱦᱟᱥᱟ ᱢᱟᱱᱮ ᱥᱟᱵ ᱫᱚᱦᱚ ᱨᱮᱱᱟᱜ ᱫᱟᱨᱮ ᱢᱮᱱᱟᱜ ᱛᱟᱭᱟ ᱟᱨ ᱫᱟᱨᱮ ᱠᱚᱵᱚᱱ ᱢᱟᱜ ᱜᱤᱰᱤ ᱞᱮᱠᱟᱱᱡ ᱧᱮᱞ ᱟᱵᱚᱱ ᱱᱚᱜ ᱵᱚᱱᱱᱟ ᱦᱚᱸᱚᱸ ᱟᱹᱰᱤ ᱛᱟᱨ ᱛᱟᱹᱲᱤ ᱦᱤᱡᱩᱜ ᱠᱟᱱᱟ ᱟᱨ ᱢᱟᱱᱮ ᱚᱱᱠᱟ ᱫᱷᱟᱥᱟᱣ ᱤᱫᱤᱭᱮᱫᱟᱭ ᱡᱷᱚᱛᱚ ᱠᱤᱪᱷᱩ ᱟᱨᱠᱤ ᱢᱟᱨᱟᱝ ᱢᱟᱨᱟᱝ ᱟᱜ ᱡᱟᱦᱟᱸ ᱤᱭᱟᱹ ᱠᱚ ᱢᱮᱱᱟᱜᱼᱟ ᱫᱟᱜ ᱦᱚᱴᱵ ᱞᱟᱹᱜᱤᱫ ᱡᱟᱦᱟᱸ ᱤᱭᱟᱹ ᱠᱚᱠᱚ ᱵᱮᱱᱟᱣ ᱠᱟᱜ ᱠᱟᱱᱟ ᱚᱱᱟ ᱠᱚᱦᱚᱸ ᱧᱮᱞᱟᱵᱚᱱ ᱫᱷᱟᱥᱟᱣ ᱤᱫᱤ ᱠᱟᱜ ᱠᱟᱱᱟ ᱪᱮᱫ ᱦᱚᱸ ᱵᱟᱝ ᱛᱟᱦᱮᱱ ᱠᱟᱱᱟ ᱟᱨ ᱢᱟᱹᱱᱢᱤ ᱠᱚᱣᱟᱜ ᱟᱹᱰᱤ ᱠᱷᱩᱵ ᱵᱟᱹᱲᱤᱡ ᱚ ᱚᱨᱥᱚᱝ ᱦᱤᱡᱩᱜ ᱠᱟᱱᱟ ᱚᱲᱟᱜ ᱫᱩᱣᱟᱹᱨ ᱠᱚ ᱡᱚᱛᱚ ᱚᱱᱠᱟ ᱨᱟᱹᱯᱩᱫ ᱪᱟᱞᱟᱜ ᱠᱟᱱ ᱛᱟᱠᱚᱣᱟ ᱚᱱᱟ ᱵᱚᱱᱱᱟ ᱠᱚ ᱛᱟᱞᱟᱛᱮ
ᱦᱮᱸ ᱪᱮᱫᱟᱜ ᱥᱮ ᱡᱟᱦᱟᱸᱢ ᱞᱟᱹᱭ ᱠᱮᱫᱟ ᱚᱱᱟ ᱫᱚ ᱟᱹᱰᱤ ᱤᱢᱯᱴᱮᱱᱴ ᱫᱟᱢᱟᱱ ᱠᱟᱛᱷᱟ ᱜᱮᱢ ᱞᱟᱹᱭ ᱠᱮᱫᱟ ᱡᱟᱦᱟᱸ ᱟᱲᱮ ᱠᱚᱨᱮᱮᱫ ᱵᱤᱥ ᱠᱚᱵᱚᱱ ᱮᱢᱟᱜ ᱠᱟᱱᱟ ᱜᱷᱟᱥ ᱠᱚᱨᱮ ᱚᱱᱟ ᱟᱲᱮ ᱨᱮ ᱜᱷᱟᱥ ᱵᱟᱝ ᱛᱟᱦᱮᱸ ᱞᱮᱠᱷᱟᱱ ᱚᱱᱟ ᱟᱲᱮ ᱠᱮᱴᱮᱡ ᱵᱟᱝ ᱛᱟᱦᱮᱱᱟ ᱛᱟᱦᱚᱞᱮ ᱵᱚᱱᱱᱟ ᱠᱚᱛᱮ ᱞᱟᱱᱫᱩᱬᱚᱜ ᱠᱟᱱᱟ ᱚᱱᱠᱟ ᱡᱮᱢᱚᱱ ᱵᱤᱥ ᱮᱢ ᱛᱟᱞᱟᱛᱮ ᱫᱮ ᱨᱮᱱᱟᱜ ᱜᱩᱡᱩᱜ ᱠᱟᱱᱟ ᱤᱧ ᱦᱚᱧ ᱢᱚᱱᱮᱭᱟ ᱟᱵᱚ ᱡᱟᱦᱟᱸ ᱥᱚᱵᱡᱤ ᱠᱚ ᱦᱩᱲᱩ ᱪᱟᱣᱞᱮ ᱠᱚᱨᱮ ᱵᱚᱱ ᱵᱤᱥᱟᱜ ᱠᱟᱱᱟ ᱚᱱᱟ ᱠᱚ ᱟᱵᱚ ᱵᱚᱱ ᱡᱚᱢ ᱮᱫᱟ ᱚᱱᱟ ᱠᱚ ᱚᱱᱠᱟ ᱞᱮᱠᱟᱜᱮ ᱟᱵᱚᱣᱟᱜ ᱦᱚᱲᱢᱚ ᱨᱮᱦᱚᱸ ᱫᱟᱲᱮ ᱵᱟᱝ ᱛᱟᱦᱮᱱ ᱠᱟᱱᱟ ᱥᱮ ᱟᱵᱚᱣᱟᱜ ᱫᱟᱲᱮ ᱦᱚᱸ ᱵᱟᱹᱭ ᱵᱟᱹᱭᱛᱮ ᱨᱟᱹᱯᱩᱫ ᱧᱩᱨᱦᱩᱜ ᱠᱟᱱᱟ
ᱦᱮᱸ
ᱟᱨ ᱡᱟᱸᱦᱟᱸ ᱵᱤᱨ ᱠᱚᱨᱮᱜ ᱦᱚᱸ ᱧᱮᱞ ᱦᱩᱭ ᱟᱠᱟᱱᱟ ᱱᱚᱝᱠᱟ ᱟᱹᱛᱩᱜ ᱠᱟᱱᱛᱮ ᱵᱤᱨ ᱨᱮᱱᱟᱜ ᱫᱟᱨᱮ ᱠᱚᱵᱚᱱ ᱢᱟᱜ ᱪᱟᱵᱟᱭᱮᱫ ᱠᱷᱟᱹᱛᱤᱨ ᱛᱮ ᱱᱚᱣᱟ ᱦᱟᱥᱟ ᱡᱟᱦᱟᱸ ᱥᱟᱵ ᱚᱱᱟ ᱦᱟᱥᱟ ᱵᱟᱭ ᱥᱟᱵ ᱫᱟᱲᱮᱭᱟᱜ ᱠᱟᱱᱟ ᱫᱚ ᱠᱷᱟᱱ ᱵᱤᱨ ᱨᱮᱱᱟᱜ ᱦᱟᱥᱟ ᱠᱚᱦᱚ ᱵᱟᱹᱭ ᱵᱟᱹᱭᱛᱮ ᱞᱤᱸᱜᱤ ᱦᱮᱲ ᱦᱤᱡᱩᱜ ᱠᱟᱱᱟ ᱟᱫᱚ ᱚᱱᱟ ᱠᱷᱟᱹᱛᱤᱨ ᱛᱮ ᱟᱞᱮ ᱛᱚ ᱠᱩᱰᱟᱹᱢ ᱨᱮᱜᱮ ᱵᱤᱨᱛᱟᱞᱮ ᱟᱫᱚ ᱚᱱᱠᱟ ᱯᱷᱚᱨᱮᱥᱴᱟᱨ ᱠᱷᱚᱱᱜ ᱱᱚᱝᱠᱟ ᱧᱮᱞ ᱦᱚᱸ ᱵᱟᱨᱯᱮ ᱥᱮᱨᱢᱟ ᱞᱟᱦᱟ ᱟᱫᱚ ᱚᱱᱟ ᱡᱟᱦᱟᱸ ᱥᱮᱫ ᱢᱟᱱᱮ ᱵᱤᱨ ᱫᱷᱟᱨᱮ ᱫᱷᱟᱨᱮᱛᱮ ᱱᱚᱝᱠᱟ ᱪᱳᱣ ᱵᱟᱪᱪᱟ ᱞᱮᱠᱟ ᱠᱚ ᱛᱟᱲᱟᱣ ᱦᱚᱪᱚᱭᱮᱫ ᱠᱚ ᱛᱟᱦᱮ ᱢᱟᱱᱮ ᱪᱳᱣ ᱵᱟᱪᱪᱟ ᱵᱚᱞᱛᱮ ᱪᱮᱫᱠᱟ ᱡᱳᱨ ᱯᱩᱱ ᱯᱷᱩᱴ ᱜᱟᱱ ᱮᱸᱻ ᱡᱮᱞᱮᱧ ᱟᱨ ᱚᱥᱟᱨ ᱫᱚ ᱡᱳᱨ ᱢᱤᱫ ᱢᱚᱠᱟ ᱟᱨ ᱞᱟᱛᱟᱨ ᱥᱮᱫ ᱱᱚᱝᱠᱟ ᱩᱸᱻ ᱫᱩ ᱛᱤᱱ ᱯᱷᱩᱴ ᱠᱷᱟᱨᱟᱝ ᱦᱳᱭ ᱚᱱᱟ ᱠᱷᱚᱱ ᱦᱚᱸ ᱵᱟᱹᱲᱛᱤ ᱟᱫᱚ ᱱᱚᱝᱠᱟ ᱠᱚ ᱯᱟᱲᱦᱟᱣ ᱦᱚᱪᱚᱭᱮᱫ ᱠᱟᱛᱮᱫ ᱡᱟᱛᱮ ᱵᱤᱨ ᱨᱮᱱᱟᱜ ᱠᱷᱚᱭ ᱠᱚ ᱦᱟᱥᱟ ᱠᱚ ᱟᱞᱚ ᱦᱚᱭ ᱠᱟᱛᱮᱜ ᱞᱟᱛᱟᱨ ᱟᱞᱚ ᱟᱹᱛᱩ ᱪᱟᱞᱟᱜ ᱢᱟ᱾ ᱞᱟᱥᱮᱫ
ᱦᱮᱸ ᱦᱮᱸ
ᱚᱱᱟ ᱦᱚᱸ ᱢᱤᱫᱴᱟᱝ ᱥᱚᱨᱠᱟᱨᱟᱜ ᱵᱷᱟᱹᱜᱮ ᱯᱟᱱᱛᱷᱟ ᱠᱟᱱ ᱛᱟᱭᱟ ᱪᱮᱫᱟᱜ ᱥᱮ᱾ ᱚᱱᱠᱟ ᱛᱟᱲᱟᱣ ᱠᱮᱫ ᱠᱷᱟᱱ ᱵᱤᱨ ᱨᱮᱱᱟᱜ ᱡᱟᱦᱟᱸ ᱛᱤᱱᱟᱹᱜ ᱫᱟᱜ ᱟᱹᱛᱩ ᱦᱤᱡᱩᱜᱼᱟ ᱵᱚᱰᱮ ᱫᱟᱜ ᱠᱚ ᱚᱸᱰᱮ ᱯᱳᱭᱞᱟᱹ ᱛᱟᱹᱯᱩᱜᱚᱜᱼᱟ, ᱛᱟᱦᱚᱞᱮ ᱜᱚᱴᱟ ᱜᱮ ᱱᱚᱝᱠᱟ ᱢᱟᱱᱮ ᱠᱤᱪᱷᱩᱩᱜᱟᱱ ᱪᱷᱟᱲᱟ ᱪᱷᱟᱲᱟ ᱜᱮ ᱜᱚᱴᱟ ᱜᱮᱠᱚ ᱛᱟᱲᱟᱣ ᱟᱠᱟᱫᱟ ᱢᱟᱱᱮ, ᱦᱩ ᱵᱟᱪᱟ ᱞᱮᱠᱟ᱾
ᱦᱩᱸ ᱟᱨ ᱛᱟᱦᱞᱮ ᱟᱢᱟᱜ ᱥᱩᱢᱩ ᱢᱟᱱᱮ ᱟᱢ ᱚᱝᱠᱟᱱᱟᱜ ᱦᱚᱭ ᱵᱷᱟᱱᱰᱳ ᱠᱚᱢ ᱧᱮᱞ ᱟᱠᱟᱫᱟ ᱥᱮ ᱵᱟᱝ ᱡᱟᱦᱟᱸ ᱠᱚᱫᱚ ᱟᱹᱰᱤ ᱵᱚᱛᱚ ᱨᱟᱱᱟᱜ ᱛᱟᱦᱮᱸ ᱠᱟᱱᱟ᱾
ᱟᱫᱚ ᱦᱚᱭ ᱵᱷᱟᱱᱰᱚ ᱵᱚᱞᱛᱮ ᱤᱧ ᱫᱚ ᱜᱤᱫᱽᱨᱟᱹ ᱩᱢᱮᱨ ᱠᱷᱚᱱ ᱜᱮ ᱦᱚᱭ ᱠᱷᱟᱱᱰᱩ ᱫᱚᱧ ᱧᱮᱞ ᱠᱟᱫᱟ ᱢᱟᱱᱮ ᱩᱱᱟᱹᱜ ᱵᱟᱹᱲᱛᱤ ᱡᱳᱨ ᱵᱟᱝ ᱨᱮᱦᱚᱸ᱾ ᱟᱫᱚ ᱟᱞᱮ ᱯᱟᱹᱦᱤᱞᱚᱜ ᱩᱭᱦᱟᱹᱨ ᱢᱮᱱᱟᱜ ᱛᱤᱧ ᱡᱚᱠᱷᱚᱱ ᱱᱚᱝᱠᱟ ᱮᱸᱻ ᱱᱟᱥᱮ ᱠᱟᱹᱴᱤᱡ ᱧᱚᱜ ᱜᱤᱧ ᱛᱟᱦᱮᱸ ᱠᱟᱱᱟ ᱛᱷᱨᱤ ᱯᱷᱳᱨ ᱠᱚᱨᱮᱧ ᱯᱟᱲᱦᱟᱣ ᱠᱚᱜ ᱛᱟᱦᱤᱧ ᱟᱞᱮᱭᱟᱜ ᱚᱱᱠᱟ ᱨᱮᱹᱞ ᱠᱟᱢᱨᱟ ᱞᱮᱠᱟ ᱚᱲᱟᱜ ᱛᱟᱦᱮᱸ ᱠᱟᱱ ᱛᱟᱞᱮᱭᱟ ᱟᱫᱚ ᱡᱮᱢᱚᱱ ᱜᱮ ᱵᱚᱭ ᱠᱮᱭᱟᱭ ᱚᱱᱟ ᱚᱲᱟᱜ ᱨᱮᱱᱟᱜ ᱢᱟᱱᱮ ᱪᱟᱞᱴᱟᱜ ᱜᱮ᱾ ᱛᱩᱞ ᱠᱟᱛᱮᱫ ᱮᱠ ᱠᱚᱢ ᱠᱚᱨᱮ ᱩᱸᱻᱻ ᱮᱫ ᱢᱤᱫ ᱡᱟᱨ ᱜᱟᱱ ᱥᱟᱜᱤᱧ ᱨᱮ ᱜᱤᱲᱤ ᱡᱚᱴᱚ ᱠᱮ ᱩᱱᱟᱜ ᱡᱳᱲ ᱚᱠᱚᱭ᱾ ᱟᱨᱚ ᱥᱮᱛᱟᱜ ᱮᱱᱟ ᱟᱨᱚ ᱱᱚᱣᱟ ᱪᱟᱞᱟᱜ ᱢᱮ ᱦᱟᱞᱟᱝ ᱟᱹᱜᱩ ᱠᱟᱛᱮ ᱚᱲᱟᱜ ᱨᱮ ᱞᱟᱫᱮ ᱢᱮᱸ᱾ ᱢᱟᱱᱮ ᱦᱚᱭ ᱠᱚᱫᱚ ᱟᱹᱰᱤ ᱵᱟᱹᱲᱛᱤ ᱜᱮ ᱧᱮᱞ ᱦᱩᱭ ᱠᱟᱱᱟ ᱟᱨ ᱥᱟᱶᱛᱮ ᱮᱸᱻ ᱤ ᱚᱱᱠᱟ ᱥᱮᱪᱮᱫ ᱵᱤᱫᱽᱫᱟᱹᱜᱟᱲ ᱨᱤᱧ ᱛᱟᱦᱮᱱᱟ ᱚᱸᱰᱮ ᱦᱳᱥᱴᱮᱞ ᱨᱤᱧ ᱛᱟᱦᱮᱱ ᱜᱮᱭᱟ᱾ ᱚᱸᱰᱮ ᱦᱚᱸ ᱦᱚᱭ ᱫᱟᱜ ᱛᱟᱞᱟ ᱛᱮ ᱧᱮᱞ ᱦᱩᱭᱱᱟ ᱩᱸᱻ ᱡᱚᱠᱷᱚᱱ ᱜᱮ ᱟᱱᱮ ᱦᱚᱭ ᱫᱟᱜ ᱢᱟᱱᱮ ᱪᱟᱹᱛ ᱵᱟᱹᱭᱥᱟᱹᱠᱷ ᱥᱩᱢᱚᱭ ᱡᱟᱦᱟᱸᱭ ᱦᱚᱭ ᱫᱟᱜ ᱠᱮᱫᱟ᱾ ᱚᱱᱟ ᱡᱮᱜᱮᱫ ᱵᱤᱫᱽᱫᱟᱹ ᱛᱮ ᱜᱟᱲ ᱨᱮᱱᱟᱜ ᱜᱚᱴᱟ ᱯᱟᱠᱟ ᱨᱮᱱᱟᱜ ᱫᱟᱜ ᱫᱟᱨᱮ ᱠᱚ ᱨᱟᱹᱯᱩᱫ ᱧᱩᱨᱦᱩ ᱪᱟᱵᱟ ᱠᱟᱫᱟ ᱪᱟᱞᱟᱜ ᱟᱢ ᱨᱟᱥᱛᱟ ᱡᱮ ᱵᱟᱡᱟᱨᱮᱢ ᱪᱟᱜ ᱥᱮᱛᱟᱜ ᱨᱮ ᱚᱱᱟ ᱞᱟᱹᱜᱤᱫ ᱦᱚᱸ ᱨᱟᱥᱛᱟ ᱠᱷᱚᱡ ᱮᱴᱮᱫ ᱢᱟᱱᱮ ᱮᱥᱮᱫ ᱪᱟᱵᱟ ᱟᱠᱟᱫᱟ ᱟᱨ ᱟᱢ ᱫᱚ ᱪᱮᱫ ᱞᱮᱠᱟᱢ ᱧᱮᱞ ᱠᱟᱫᱟ ᱱᱚᱣᱟ᱾
ᱦᱮᱸ ᱤᱧᱦᱚᱸ ᱢᱤᱫ ᱥᱳᱢᱚᱭ ᱟᱨᱠᱤ᱾ ᱟᱨ ᱱᱤᱛᱳᱜ ᱠᱚ ᱦᱚᱸ ᱤᱧ ᱦᱚ ᱦᱩᱰᱤᱧ ᱜᱤᱧ ᱛᱟᱦᱮᱸ ᱠᱟᱱᱟ᱾ ᱩᱱ ᱥᱚᱢᱚᱭ ᱤᱧᱦᱚᱧ ᱧᱮᱞ ᱟᱠᱟᱫᱟ ᱚᱝᱠᱟ ᱮᱸᱻ ᱟᱞᱮ ᱢᱟ ᱵᱟᱨ ᱫᱷᱟᱣ ᱜᱮ ᱦᱩᱲᱩ ᱞᱮ ᱪᱟᱥ ᱟᱫᱚ᱾ ᱦᱚᱸᱜ-ᱚᱭ ᱡᱟᱦᱟᱸ ᱥᱤᱛᱩᱝ ᱜᱚᱨᱚᱢ ᱫᱤᱱ ᱟᱨᱠᱤ ᱚᱱᱟ ᱫᱩᱨᱜᱟᱹᱯᱩᱨ ᱤᱧ ᱪᱟᱞᱟᱣ ᱞᱮᱱ ᱠᱷᱟᱡ ᱛᱟᱨᱟᱥᱤᱧ ᱵᱮᱲᱟ ᱛᱚ ᱧᱮᱞ ᱫᱟᱞᱮ ᱦᱩᱲᱩ ᱠᱚᱢᱟ ᱡᱚᱛᱚ ᱰᱟᱝᱨᱤ ᱜᱟᱰᱤ ᱛᱮᱞᱮ ᱞᱳᱴ ᱟᱠᱟᱫᱟ ᱟᱨᱞᱮ ᱟᱹᱜᱩᱭᱮᱫ ᱛᱟᱦᱮᱸᱱᱟ᱾ ᱟᱨ ᱮᱢᱚᱱ ᱢᱤᱫᱴᱤᱡ ᱦᱚᱭ ᱦᱮᱡ ᱱᱟ ᱚᱱᱟ ᱦᱚᱭ ᱫᱚ ᱟᱹᱰᱤ ᱱᱤᱛ ᱦᱚᱸ ᱫᱤᱥᱟᱹᱜᱼᱟ ᱟᱨᱠᱤ ᱟᱹᱰᱤ ᱵᱚᱛ ᱛᱚᱨᱚᱱ ᱦᱚᱭ ᱛᱟᱦᱮᱸ ᱠᱟᱱᱟ᱾ ᱟᱫᱚ ᱡᱟᱦᱟᱸ ᱚᱱᱟ ᱰᱟᱝᱨᱟ ᱜᱟᱹᱰᱤ ᱠᱚ ᱛᱟᱦᱮᱸ ᱠᱟᱱ ᱛᱟᱞᱮᱭᱟ ᱡᱚᱛᱚ ᱦᱩᱲᱩ ᱠᱚ ᱧᱩᱨᱮᱱ ᱛᱟᱞᱮᱭᱟ ᱦᱟᱱᱛᱮ ᱱᱟᱛᱮ ᱪᱷᱤᱛᱤᱨ ᱵᱤᱛᱷᱤᱨ ᱟᱨ ᱡᱟᱦᱟᱸ ᱞᱮᱠᱟ ᱛᱮ ᱰᱟᱝᱨᱟ ᱛᱮᱫ ᱞᱮ ᱵᱷᱩᱲᱤ ᱠᱮᱫ ᱠᱤᱱᱟᱹ ᱚᱸᱰᱮ ᱠᱷᱚᱡ ᱟᱫᱚᱞᱮ ᱧᱮᱞ ᱫᱟ ᱰᱟᱝᱨᱤ ᱜᱟᱹᱰᱤ ᱢᱟ ᱩᱞᱴᱟᱹᱣ ᱮᱱ ᱛᱟᱞᱮ ᱟᱨ ᱚᱱᱠᱟᱜᱮ ᱟᱭᱢᱟ ᱞᱮᱠᱟᱱᱟᱜ ᱜᱟᱹᱲᱤ ᱠᱳᱠᱳ ᱤᱫᱤ ᱞᱮᱫᱟᱭ ᱧᱮᱞ ᱫᱟᱞᱮ ᱚᱱᱟ ᱠᱚ ᱡᱚᱛᱚ ᱩᱞ ᱢᱟᱱᱮ᱾ ᱡᱚᱛᱚ ᱪᱟᱵᱟᱣ ᱟᱠᱟᱱᱟ, ᱛᱟᱯᱚᱨᱮ ᱚᱱᱠᱟ ᱜᱮ ᱫᱚᱢᱮ ᱦᱚᱭ ᱛᱟᱯᱚᱨᱮ ᱚᱸᱰᱮ ᱢᱤᱫᱴᱮᱡ ᱠᱮᱱᱮᱞ ᱛᱟᱦᱮᱸ ᱠᱟᱱᱟ ᱚᱱᱟ ᱠᱮᱱᱮᱞ ᱨᱮᱜᱮ ᱢᱟᱱᱮ ᱩᱱ ᱥᱩᱢᱚᱭ ᱫᱚ ᱡᱟᱦᱟᱸ ᱠᱟᱛᱮ ᱡᱤᱣᱤ ᱞᱮ ᱵᱟᱧᱪᱟᱣ ᱞᱮᱫ ᱛᱟᱞᱮᱭᱟ᱾ ᱟᱨ ᱚᱜ-ᱱᱟ ᱦᱚᱭ ᱫᱚ ᱢᱟᱱᱮ ᱫᱤᱥᱟᱹ ᱦᱤᱡᱩᱜᱼᱟ ᱟᱨᱠᱤ ᱟᱹᱰᱤ ᱵᱚᱛᱚᱨᱟᱱᱟᱜ ᱢᱤᱫᱴᱟᱝ ᱦᱚᱭ ᱛᱟᱦᱮᱸ ᱠᱟᱱᱟ᱾ ᱡᱟᱦᱟᱸ ᱨᱮᱫᱚ ᱢᱟᱱᱮ ᱪᱮᱞᱮ ᱦᱚᱸ ᱵᱟᱝ ᱵᱟᱧᱪᱟᱣ ᱨᱮᱱᱟᱜ ᱢᱟᱱᱮ ᱤᱭᱟᱹ ᱵᱟᱝ ᱛᱟᱦᱮᱸ ᱠᱟᱱ ᱛᱟᱠᱚ ᱥᱩᱡᱳᱜ ᱟᱨᱠᱤ ᱚᱱᱠᱟ ᱦᱚᱭ ᱞᱮᱫᱟ᱾ ᱟᱫᱚ ᱦᱚᱸᱜ-ᱚᱱᱟ ᱦᱚᱭ ᱜᱤᱧ ᱧᱮᱞ ᱟᱠᱟᱫᱟ ᱤᱧ ᱫᱚ᱾ ᱟᱨ ᱚᱱᱟᱛᱮ ᱦᱚᱭ ᱠᱚ ᱥᱮ ᱫᱟᱜ ᱫᱤᱱ ᱫᱚ ᱤᱧ ᱫᱚ ᱫᱚᱢᱮᱧ ᱵᱚᱛᱚᱨᱟᱜᱼᱟ᱾ ᱦᱚᱭ ᱫᱟᱜ ᱫᱤᱱ ᱫᱚ ᱱᱚᱜ-ᱚᱱᱟ ᱠᱚ ᱧᱮᱞ ᱦᱳᱭ ᱟᱠᱟᱱᱟ ᱛᱚ ᱢᱮᱫ ᱥᱟᱢᱟᱝ ᱨᱮ᱾ ᱟᱫᱚ ᱚᱱᱟᱛᱮ ᱟᱹᱰᱤ ᱵᱚᱛᱚᱨ ᱵᱩᱡᱷᱟᱹᱜᱼᱟ
ᱟᱫᱚ ᱦᱚᱭ ᱫᱟᱜ ᱫᱤᱱ ᱫᱚ ᱤᱧᱟᱹᱜ ᱞᱟᱹᱭ ᱛᱮ ᱫᱚ ᱡᱮᱢᱚᱱ ᱡᱟᱦᱟᱸ ᱪᱟᱹᱛ ᱵᱟᱹᱭᱥᱟᱹᱠᱷ ᱡᱟᱦᱟᱸ ᱦᱚᱭ ᱫᱟᱜᱟᱭ ᱟᱪᱠᱟ ᱜᱮ ᱦᱚᱭ ᱫᱟᱜ ᱨᱟᱠᱟᱵ ᱦᱤᱡᱩᱜᱼᱟ᱾ ᱚᱱᱟ ᱚᱠᱛᱚ ᱫᱚ ᱟᱹᱰᱤᱜᱮ ᱥᱚᱱᱛᱚᱨᱚᱜ ᱚᱸ ᱛᱟᱦᱮᱱ ᱞᱟᱹᱠᱛᱤᱭᱟ ᱠᱟᱨᱚᱱ ᱟᱛᱳ ᱯᱟᱲᱟ ᱨᱮᱫᱚ ᱚᱠᱟᱨᱮᱢ ᱞᱟᱹᱭᱟ ᱰᱟᱹᱝᱨᱤ ᱠᱟᱹᱴᱤᱡ ᱤᱧ ᱪᱟᱹᱰᱤᱭᱟᱹ ᱢᱟᱱᱮ ᱟᱹᱜᱩᱭᱭᱤᱧ ᱪᱟᱞᱟᱣ ᱞᱮᱱ ᱜᱤᱧ ᱚᱱᱟ ᱚᱠᱛᱚ ᱨᱮᱜᱮ ᱡᱩᱨ ᱛᱮ ᱦᱚᱭ ᱜᱚᱫ ᱠᱮᱫᱟᱭ᱾ ᱟᱫᱚ ᱚᱱᱟ ᱚᱠᱛᱚ ᱮᱸ ᱟᱵᱚᱣᱟᱜ ᱩᱭᱦᱟᱹᱨ ᱫᱚᱦᱚ ᱞᱟᱹᱠᱛᱤ ᱦᱚᱭ ᱦᱚᱸ ᱡᱳᱨ ᱛᱮ ᱦᱚᱭ ᱫᱟᱲᱮᱭᱟᱜ ᱚᱱᱠᱟᱱ ᱚᱠ ᱚᱠᱛᱚ ᱨᱮᱫᱚ ᱢᱤᱫᱴᱟᱝ ᱥᱮᱯᱴᱤ ᱡᱟᱭᱜᱟ ᱨᱮ ᱛᱟᱦᱮᱱ ᱜᱮ ᱞᱟᱹᱠᱛᱤᱜ ᱠᱟᱱᱟ ᱚᱱᱟ ᱥᱟᱶᱛᱮ ᱪᱤᱠᱟᱹᱜᱼᱟ, ᱡᱤᱣᱤ ᱱᱟᱥᱟᱣ ᱨᱮᱱᱟᱜ ᱦᱚᱸ ᱡᱟᱦᱟᱸ ᱮᱸ ᱦᱚᱭ ᱚᱱᱟ ᱠᱚ ᱠᱷᱚᱱ ᱵᱚᱱ